ᱦᱮᱞᱳ ᱟᱸᱡᱚᱢᱚᱜ ᱠᱟᱱᱟ?
ᱨᱚᱲ ᱟᱸᱡᱚᱢᱚᱜ ᱠᱟᱱᱟ᱾
ᱦᱮᱞᱳᱣ, ᱦᱳᱭ ᱟᱸᱡᱚᱢᱚᱜ ᱠᱟᱱᱟ᱾
ᱦᱮᱸ, ᱰᱤ
ᱦᱳᱭ ᱟᱸᱡᱚᱢᱚᱜ ᱠᱟᱱᱟ ᱤᱧ ᱟᱸᱡᱚᱢ ᱫᱟᱹᱧ᱾
ᱚ, ᱦᱮᱸ ᱟᱸᱡᱚᱢ ᱧᱟᱢ ᱫᱤᱧ᱾
ᱟᱨ ᱪᱮᱫᱞᱮᱠᱟᱢ ᱫᱤᱥᱟᱹ ᱜᱚᱫ ᱠᱤᱫᱤᱧᱟ, ᱦᱮᱸ᱾
ᱠᱟᱹᱴᱤᱡ ᱜᱟᱞᱢᱟᱨᱟᱣ ᱠᱚ ᱛᱮᱦᱮᱸ ᱠᱟᱱᱟ᱾
ᱦᱳᱭ ᱞᱟᱹᱭ ᱢᱮᱻ᱾
ᱛᱤᱦᱤᱧ ᱜᱟᱯᱟ ᱡᱟ ᱧᱮᱞᱚᱜ ᱠᱟᱱᱟ᱾
ᱦᱮᱸ᱾
ᱟᱵᱚ ᱡᱩᱜᱽᱮᱫ ᱥᱚᱸᱜᱮᱛ ᱛᱟᱞ ᱢᱤᱞᱟᱹᱣ ᱢᱤᱞᱟᱹᱣ ᱛᱮ ᱱᱚᱝᱠᱟᱱ ᱡᱟᱭᱜᱟ ᱨᱮᱵᱚᱱ ᱥᱮᱴᱮᱨ ᱠᱟᱱᱟ᱾
ᱦᱳᱭ ᱦᱳᱭ᱾
ᱡᱟᱦᱟᱸ ᱫᱚ ᱟᱸ ᱡᱮᱞᱮᱠᱟ ᱞᱟᱹᱭ ᱜᱟᱱᱚᱜᱼᱟ᱾ ᱟᱵᱚᱣᱟᱜ ᱡᱚᱢ ᱧᱩ ᱵᱚᱫᱚᱞ ᱟᱠᱟᱱᱟ᱾ ᱟᱵᱚᱣᱟᱜ ᱦᱚᱨᱚᱜ ᱵᱟᱸᱫᱮ ᱵᱚᱫᱚᱞ ᱟᱠᱟᱱᱟ, ᱟᱵᱚᱣᱟᱜ ᱟᱹᱱ ᱟᱹᱨᱤ, ᱞᱟᱹᱭ ᱞᱟᱠᱪᱟᱨ, ᱵᱚᱸᱜᱟ ᱵᱩᱨᱩ, ᱯᱚᱨᱚᱵᱽ ᱯᱩᱱᱟ ᱱᱚᱣᱟ ᱨᱮᱦᱚᱸ ᱠᱚᱢ ᱵᱮᱥᱤ ᱵᱚᱫᱚᱞ ᱦᱮᱡ ᱟᱠᱟᱱᱟ ᱟᱫᱚ ᱚᱱᱟ ᱵᱚᱫᱚᱞ ᱵᱟᱠᱷᱨᱟ ᱛᱮᱜᱤ ᱠᱟᱹᱴᱤᱡ ᱞᱟᱝ ᱜᱟᱞᱢᱟᱨᱟᱣᱼᱟ᱾
ᱦᱳᱭ ᱟᱹᱰᱤ ᱱᱟᱯᱟᱭᱚᱜᱼᱟ ᱱᱚᱣᱟ ᱠᱚ ᱥᱟᱛᱟᱢ ᱱᱤᱛᱚᱜᱼᱟᱜ ᱚᱠᱛᱚ ᱨᱮ ᱜᱟᱞᱢᱟᱨᱟᱣ ᱟᱹᱰᱤ ᱞᱟᱹᱠᱛᱤᱜ ᱠᱟᱱᱟ᱾ ᱱᱚᱣᱟ ᱠᱚ ᱵᱚᱫᱚᱞ ᱥᱮ ᱟᱹᱨᱩᱯᱷᱮᱨᱟᱣ ᱵᱟᱵᱚᱫ ᱛᱮ ᱜᱟᱞᱢᱟᱨᱟᱣ ᱞᱮᱠᱷᱟᱱ ᱵᱮᱥᱚᱜᱼᱟ᱾
ᱦᱮᱸ ᱡᱚᱢ ᱧᱩ ᱠᱷᱚᱱ ᱜᱤ ᱠᱟᱨᱚᱱ ᱡᱚᱢ ᱜᱮᱛᱚ ᱵᱟᱧᱪᱟᱣ ᱞᱟᱹᱜᱤᱫ ᱢᱟᱲᱟᱝ ᱨᱮᱱᱟᱜ
ᱮᱠᱫᱚᱢ ᱮᱠᱫᱚᱢ ᱚᱸᱰᱮ ᱡᱚᱢ ᱧᱩᱸ ᱠᱷᱚᱱ ᱜᱮᱞᱟᱝ ᱮᱦᱚᱵᱟ ᱟᱹᱰᱤ ᱵᱮᱥ ᱦᱩᱭᱩᱜᱼᱟ᱾ ᱦᱮᱸ, ᱢᱟ ᱛᱟᱦᱞᱮ ᱞᱟᱹᱭ ᱛᱟᱞᱟᱝ ᱢᱮ᱾
ᱟᱫᱚᱧ ᱞᱟᱹᱭ ᱫᱟ ᱱᱚᱜᱼᱚᱭ ᱡᱮ ᱛᱤᱦᱤᱧ ᱜᱟᱯ ᱯᱟ ᱛᱤᱦᱤᱧ ᱜᱟᱯᱟ ᱫᱚ ᱟᱵᱩ ᱪᱮᱫ ᱠᱚᱵᱚᱱ ᱡᱚᱢ ᱮᱫᱟ? ᱫᱟᱠᱟ ᱩᱛᱩ ᱵᱟᱡᱟᱨ ᱨᱮᱱᱟᱜ᱾ ᱥᱚᱵᱡᱤ ᱢᱮᱱᱫᱚ ᱠᱚᱦᱸᱰᱟ ᱢᱮᱱ ᱯᱚᱴᱚᱞᱮᱢ ᱢᱮᱱ ᱦᱮᱸ ᱟ ᱫᱟᱠᱟ ᱢᱚᱫᱽᱫᱷᱮ ᱫᱚ ᱫᱟᱠᱟ ᱟᱨ ᱱᱚᱛᱮ ᱚᱱᱟ ᱜᱚᱦᱚᱢ ᱚᱱᱟ ᱟᱴ
ᱦᱳᱭ
ᱟᱹᱰᱤ ᱜᱟᱱ ᱦᱚᱲ ᱜᱮ ᱱᱤᱛᱚᱜ ᱫᱚ ᱦᱟᱱᱮ ᱥᱩᱜᱟᱨ ᱠᱚ ᱦᱩᱭ ᱠᱟᱱ ᱛᱟᱦᱚᱞᱮ ᱦᱳᱭ ᱦᱮᱸ ᱟᱴᱟ ᱨᱮᱱᱟᱜ ᱨᱩᱴᱤ ᱟᱛᱳ ᱚᱲᱟᱜ ᱨᱮᱫᱚ ᱛᱟᱦᱮᱸᱱᱟᱠᱚ ᱚᱱᱟᱜᱮ ᱢᱮᱱᱟᱜ ᱟᱠᱟᱫᱟ ᱟᱨ ᱱᱚᱱᱛᱮ ᱫᱚ ᱥᱚᱵᱡᱤ ᱢᱚᱵᱡᱤ ᱱᱛᱮ ᱨᱮᱫᱚ ᱚᱱᱮᱧ ᱞᱟᱹᱭ ᱠᱮᱫ ᱠᱚᱦᱸᱰᱟ ᱯᱚᱴᱚᱞ ᱟᱨ ᱦᱮᱸ ᱦᱚᱛᱚ ᱦᱮᱸ᱾ ᱡᱷᱤᱸᱜᱟᱹ ᱠᱤᱪᱷᱩ ᱫᱤᱱ ᱞᱟᱦᱟ ᱠᱟᱱᱴᱷᱟᱲ ᱠᱩᱸᱫᱽᱨᱤ ᱚᱱᱟ ᱠᱚ ᱨᱮᱜᱮ ᱟᱵᱚᱣᱟᱜ ᱡᱚᱢᱟᱜ ᱧᱩᱣᱟᱜ
ᱡᱚᱢᱼᱧᱩᱸ ᱱᱤᱛᱚᱜ ᱱᱤᱛᱚᱜ ᱫᱚ ᱦᱮᱸ ᱦᱮᱸ ᱱᱤᱛᱚᱜᱟᱜ ᱯᱚᱨᱤᱥᱛᱷᱤᱛᱤ ᱨᱮ
ᱠᱷᱟᱱ ᱞᱟᱦᱟ ᱞᱟᱦᱟ ᱛᱮᱠᱤ ᱚᱱᱟ ᱠᱩᱠᱛᱤ ᱦᱤᱡᱩᱜ ᱠᱟᱱᱟ ᱞᱟᱦᱟᱛᱮᱠᱤ ᱟᱵᱚ ᱠᱤ ᱱᱚᱣᱟ ᱱᱚᱣᱟ ᱠᱚ ᱡᱚᱢᱟᱜ ᱠᱤ ᱟᱵᱚᱴᱷᱮᱱ ᱛᱟᱦᱮᱸ ᱠᱟᱱᱟ
ᱵᱟᱝ ᱵᱟᱝ ᱵᱟᱝ ᱱᱚᱝᱠᱟᱱᱟᱜ ᱡᱚᱢᱟᱜ ᱫᱚ ᱯᱟᱹᱦᱤᱞ ᱫᱚ ᱵᱟᱝ ᱛᱟᱦᱮᱸ ᱠᱟᱱᱟ ᱯᱟᱹᱦᱤᱞ ᱫᱚ ᱦᱚᱲ ᱯᱟᱹᱦᱤᱞ ᱨᱮᱫᱚ ᱦᱚᱲ ᱵᱷᱩᱛᱢᱩᱲᱤ ᱦᱩᱲᱩ ᱠᱚ ᱪᱟᱥᱮᱫ ᱛᱟᱦᱮᱸᱫ ᱵᱷᱩᱛᱢᱩᱲᱤ ᱦᱩᱲᱩ ᱫᱚ ᱚᱱᱟ ᱦᱮᱸᱫᱮ ᱦᱮᱸᱫᱮ ᱜᱮᱭᱟ ᱟᱫᱚ ᱚᱱᱟ ᱵᱷᱩᱛ ᱵᱷᱩᱴᱢᱲᱤ ᱦᱩᱲᱩ ᱨᱮᱫᱚ ᱱᱤᱱᱟᱹᱜ ᱰᱷᱮᱨ ᱯᱨᱳᱚᱴᱤᱱ ᱢᱮᱱᱟᱜᱼᱟ ᱱᱤᱱᱟᱹᱜ ᱰᱷᱮᱨ ᱵᱷᱤᱴᱟᱢᱤᱱ ᱢᱮᱱᱟᱜᱼᱟ ᱢᱟᱱᱮ ᱚᱱᱟᱨᱮ ᱟᱹᱰᱤ ᱞᱮᱠᱟᱱᱟᱜ ᱜᱩᱱ ᱢᱮᱱᱟᱜᱼᱟ ᱾ ᱵᱷᱩᱛᱢᱩᱲᱤ ᱪᱟᱣᱞᱮᱠᱚ ᱡᱚᱢᱮᱫ ᱛᱟᱦᱮᱸᱫ ᱩᱱᱫᱚ ᱯᱟᱹᱦᱤᱞ ᱫᱚ ᱫᱟ
ᱦᱮᱸ
ᱫᱟᱠᱟ ᱫᱚ ᱵᱟᱝ ᱢᱟᱱᱮ ᱫᱟᱠᱟ ᱞᱟᱹᱜᱤᱫ ᱩᱱᱟᱹᱜ ᱪᱟᱣᱞᱮ ᱫᱚ ᱚᱠᱮᱢ ᱧᱟᱢᱟ ᱚᱱᱟ ᱫᱚ ᱫᱟᱜᱢᱟᱰᱤ ᱠᱟᱛᱮ ᱢᱮᱱᱠᱷᱟᱱ ᱚᱱᱟ ᱡᱚᱢ ᱠᱟᱛᱮ ᱡᱟᱦᱟᱸ ᱜᱩᱱ ᱧᱟᱢᱚᱜ ᱠᱟᱱ ᱛᱟᱦᱮᱸ ᱛᱟᱦᱮᱫ ᱚᱱᱟ ᱞᱟᱹᱜᱤᱫ ᱤᱭᱩᱢᱤᱱᱤᱴᱤ ᱯᱟᱣᱟᱨ ᱟᱹᱰᱤ ᱵᱟᱹᱲᱛᱤᱜ ᱛᱟᱦᱮᱸᱜ ᱚᱱᱟ ᱠᱷᱟᱹᱛᱤᱨ ᱛᱮ ᱡᱟᱦᱟᱸ ᱨᱳᱜᱽ ᱟᱡᱟᱨ ᱠᱚ ᱵᱟᱝ ᱦᱩᱭᱩᱜ ᱠᱟᱱ ᱛᱟᱦᱮᱸᱫ ᱾ ᱟᱨ ᱚᱱᱟ ᱫᱟᱜ ᱢᱟᱹᱲᱤ ᱢᱮᱥᱟ ᱢᱟᱱᱮ ᱫᱟᱜ ᱢᱟᱹᱲᱤ ᱠᱟᱛᱮᱜ ᱠᱚ ᱡᱚᱢᱮᱫ ᱛᱟᱦᱮᱸᱫ ᱛᱚ ᱚᱱᱟ ᱫᱟᱜ ᱢᱟᱹᱲᱤ ᱾ ᱨᱮᱱᱟᱜ ᱫᱟᱜ ᱛᱮᱫ ᱢᱟ ᱱᱮᱛᱟᱨ ᱢᱟᱵᱚᱱ ᱜᱤᱰᱤ ᱠᱟᱜ ᱠᱟᱱ ᱫᱟᱠᱟ ᱢᱟᱵᱚᱱ ᱪᱷᱟᱠᱟ ᱠᱟᱣᱫᱟ ᱟᱵᱚ ᱫᱚ ᱪᱚᱯᱟ ᱛᱜ ᱵᱚᱱ ᱡᱚᱢ ᱮᱫᱟ ᱱᱤᱛᱚᱜ ᱢᱟ ᱦᱮᱸ ᱯᱟᱹᱦᱤᱞ ᱚᱱᱟ ᱤᱭᱟᱹ ᱞᱮᱠᱟᱛᱮ ᱠᱟᱛᱷᱟ ᱞᱮᱠᱟ ᱛᱮᱫᱚ ᱟᱵᱚ ᱫᱚ ᱪᱚᱯᱟ ᱛᱮᱫ ᱵᱚᱱ ᱡᱚᱢ ᱮᱫᱟ ᱾ ᱟᱥᱚᱞ ᱵᱷᱤᱴᱟᱢᱤᱱ ᱫᱚ ᱫᱟᱜ ᱛᱮ ᱨᱮ ᱯᱟᱨᱚᱢ ᱪᱟᱵᱟᱜ ᱠᱟᱱᱟ ᱟᱫᱚ ᱵᱟᱝᱵᱚᱱ ᱡᱚᱢ ᱮᱫᱟ ᱛᱚ ᱚᱱᱟ ᱡᱮᱢᱚᱱ ᱟᱫᱚᱜ ᱟᱫᱚᱜ ᱠᱟᱱᱟ ᱢᱟᱱᱮ ᱵᱷᱩᱛ ᱢᱩᱲᱤ ᱦᱩᱲᱩ ᱫᱚ ᱡᱚᱢ ᱫᱚ ᱪᱟᱵᱟ ᱨᱮ ᱪᱟᱵᱟᱭᱮᱱᱟ ᱟᱫᱚ ᱱᱮᱛᱟᱨ ᱫᱚ ᱚᱱᱮ ᱪᱚᱢᱯᱟ ᱠᱟᱞᱳ ᱪᱚᱢᱯᱟ ᱢᱤᱫᱴᱟᱝ ᱦᱩᱲᱩ ᱠᱚ ᱳᱰᱳᱠ ᱠᱟᱫᱟ ᱾ ᱚᱱᱟ ᱫᱚ ᱵᱷᱩᱛ ᱢᱩᱲᱤ ᱨᱮᱱᱟᱜ ᱜᱮ ᱢᱚᱰᱤᱯᱷᱟᱭᱤᱰ ᱨᱩᱯ ᱠᱟᱱᱟ ᱟᱫᱚ ᱚᱱᱟ ᱫᱚᱠᱚ ᱞᱟᱹᱭᱫᱟ ᱾ ᱱᱚᱰᱮ ᱮᱜᱨᱤᱠᱟᱞᱪᱟᱨ ᱰᱤᱯᱟᱨᱢᱮᱱᱴ ᱠᱷᱚᱱ ᱠᱚ ᱢᱮᱱᱫᱟ ᱱᱚᱣᱟ ᱟᱹᱰᱤ ᱟᱹᱰᱤ ᱵᱮᱥ ᱦᱩᱲᱩ ᱠᱟᱱᱟ ᱱᱚᱣᱟ ᱨᱮᱱᱟᱜ ᱟᱹᱰᱤᱜᱟᱱ ᱜᱩᱱ ᱢᱮᱱᱟᱜᱼᱟ ᱟᱹᱰᱤᱜᱟᱱ ᱫᱟᱢ ᱢᱮᱱᱟᱜᱼᱟ ᱾ ᱱᱚᱣᱟ ᱨᱮᱱᱟᱜ ᱵᱟᱡᱟᱨ ᱜᱚᱱᱚᱝ ᱦᱚᱸ ᱟᱹᱰᱤ ᱜᱟᱱᱟ ᱱᱚᱣᱟ ᱠᱚ ᱪᱟᱥ ᱯᱮ ᱟᱫᱚ ᱚᱱᱟ ᱦᱩᱲᱩ ᱪᱟᱥ ᱨᱮᱱᱟᱜ ᱚᱱᱟ ᱫᱚ ᱚᱱᱟ ᱦᱚᱸ ᱢᱤᱫᱴᱮᱱ ᱡᱚᱢᱟᱜ ᱠᱟᱱᱟ ᱛᱚ ᱢᱟᱱᱮ ᱚᱱᱟ ᱪᱟᱥ ᱨᱮᱱᱟᱜ ᱡᱷᱩᱠ ᱱᱚᱣᱟ ᱠᱷᱟᱹᱛᱤᱨ ᱠᱚ ᱟᱹᱜᱩᱭᱮᱫᱟ ᱡᱟᱛᱮ ᱩᱱᱠᱩ ᱚᱱᱟᱨᱮᱠᱚ ᱪᱟᱹᱥᱤ ᱠᱚ ᱱᱚᱣᱟ ᱠᱚ ᱪᱟᱥᱢᱟ ᱟᱨ ᱚᱱᱟ ᱵᱟᱡᱟᱨ ᱨᱮ ᱚᱱᱟ ᱜᱩᱱᱚᱜᱚᱛᱚ ᱢᱟᱱ ᱨᱮᱱᱟᱜ ᱡᱚᱢᱟᱜ ᱧᱟᱢᱚᱜᱼᱟ ᱠᱟᱨᱚᱱ ᱱᱤᱛᱚᱜ ᱡᱟᱦᱟᱸ ᱫᱟᱠ ᱫᱟᱠᱟ ᱧᱟᱢᱚᱜ ᱠᱟᱱᱟ ᱱᱚᱣᱟ ᱨᱮᱱᱟᱜ ᱜᱩᱱᱚᱜᱚᱛᱚ ᱢᱟᱱ ᱫᱚ ᱟᱹᱰᱤ ᱠᱚᱢ ᱜᱮᱭᱟ ᱾
ᱵᱟᱝ ᱤᱧ ᱡᱮᱢᱚᱱ ᱞᱟᱦᱟᱛᱤᱧ ᱟᱸᱡᱚᱢ ᱟᱠᱟᱫᱟ ᱾ ᱠᱟᱫᱟ ᱡᱮᱠᱚ ᱪᱟᱥᱮᱫ ᱛᱟᱦᱮᱱᱟ ᱡᱮᱢᱚᱱ ᱡᱟᱱᱦᱮ ᱵᱟᱡᱽᱲᱟ ᱤᱲᱤ ᱮᱨᱵᱟ ᱟᱨ ᱜᱩᱱᱫᱽᱞᱤ ᱛᱟᱯᱚᱨᱮ ᱦᱩᱭᱩᱜ ᱠᱟᱱᱟ ᱠᱚᱫᱮ
ᱦᱳᱭ ᱾
ᱱᱚᱶᱟ ᱠᱚᱦᱚᱸ ᱫᱟᱠᱟ ᱠᱟᱛᱮᱜ ᱢᱤᱫ ᱴᱟᱭᱤᱢ ᱠᱚ ᱡᱚᱢ ᱟᱠᱟᱫᱟ ᱾
ᱡᱚᱠᱷᱚᱱ ᱫᱚ ᱢᱟᱱᱮ ᱦᱩᱲᱩ ᱫᱚ ᱠᱚᱢ ᱦᱩᱭᱩᱜ ᱠᱟᱱ ᱛᱟᱦᱮᱸᱱᱟ ᱡᱮᱦᱮᱛᱩ ᱜᱩᱨᱤᱡ ᱥᱟᱨ ᱛᱟᱦᱮᱸ ᱠᱟᱱᱟ ᱛᱟᱦᱚᱞᱮ ᱡᱟᱦᱟᱸᱭ ᱨᱮᱱ ᱡᱟᱦᱟᱸᱭ ᱨᱮᱱ ᱰᱟᱝᱨᱤ ᱠᱟᱰᱟ ᱩᱱᱠᱩᱣᱟᱜ ᱜᱮᱤ ᱦᱩᱲᱩ ᱪᱟᱣᱞᱮ ᱡᱟᱦᱟᱸᱭ ᱨᱮᱱ ᱰᱟᱝᱨᱤ ᱠᱟᱰᱟ ᱵᱟᱹᱱᱩᱜ ᱠᱚᱣᱟ ᱩᱱᱠᱩᱣᱟᱜ ᱫᱚ ᱦᱩᱲᱩ ᱪᱟᱣᱞᱮ ᱫᱚ ᱫᱚ ᱵᱟᱝ ᱛᱸᱵᱟᱜ ᱠᱟᱱ ᱛᱟᱦᱮᱱᱟ ᱚᱲᱟᱜ ᱨᱮᱫᱚ ᱦᱮᱸ ᱟᱫᱚ ᱛᱟᱦᱚᱞᱮ ᱚᱱᱟ ᱚᱠᱛᱚ ᱧᱮᱞ ᱠᱟᱱᱟ ᱡᱮ ᱵᱟᱝᱢᱟ ᱚᱱᱟ ᱤᱭᱟᱹ ᱵᱚᱫᱚᱞ ᱛᱮ ᱫᱟᱠᱟ ᱵᱚᱫᱚᱞ ᱛᱮ ᱚᱱᱮ ᱡᱚᱱᱰᱨᱟ ᱜᱮ ᱟᱨᱠᱤ ᱠᱤ ᱫᱟᱠᱟ ᱞᱮᱠᱟ ᱠᱟᱛᱮᱜ ᱠᱚ ᱡᱚᱢ ᱠᱟᱫᱟ ᱚᱱᱟ ᱜᱮ ᱛᱤᱠᱤ ᱠᱟᱛᱮᱜ ᱮᱸ ᱻ ᱾ ᱞᱚᱞᱚ ᱫᱟᱜ ᱨᱮ ᱵᱟᱯᱷᱟᱣ ᱠᱟᱛᱮᱜ ᱡᱚᱱᱰᱨᱟ ᱞᱟᱯᱥᱤ ᱛᱟᱯᱚᱨᱮ ᱜᱩᱦᱩᱢ ᱨᱮᱱᱟᱜ ᱜᱩᱦᱩᱢ ᱞᱟᱯᱥᱤ ᱛᱟᱯᱚᱨᱮ ᱠᱚᱫᱮ ᱦᱚᱸ ᱯᱤᱴᱷᱟᱹ ᱠᱟᱛᱮᱫ ᱱᱤᱛᱚᱜ ᱫᱚ ᱠᱷᱟᱹᱞᱤ ᱚᱱᱧ ᱞᱟᱹᱭ ᱠᱮᱫ ᱜᱩᱦᱩᱢ ᱨᱮᱱᱟᱜ ᱟᱴᱟ ᱯᱤᱴᱷᱟᱹ ᱯᱤᱷ ᱦᱩᱭᱩᱜ ᱠᱟᱱᱟ ᱢᱮᱱᱠᱷᱟᱱ ᱛᱚᱠᱷᱚᱱ ᱫᱚ ᱚᱱᱟ ᱠᱚᱛᱮ ᱦᱚᱸᱠᱚ ᱯᱤᱴᱷᱟᱹᱭᱮᱫ ᱛᱟᱦᱮᱱᱟ ᱾
ᱠᱚᱫᱮ ᱯᱤᱴᱷᱟᱹ ᱟᱹᱰᱤ ᱥᱤᱵᱤᱞᱟ ᱤᱧ ᱡᱚᱢ ᱞᱮᱫᱼᱟ ᱫᱤᱱ ᱠᱟᱞᱚᱢ ᱾ ᱟᱹᱰᱤ ᱥᱤᱵᱤᱞ ᱠᱚᱫᱮᱯᱴᱷᱟᱹ ᱢᱟᱱᱮ ᱚᱱᱟ ᱨᱮᱱᱟᱜ ᱥᱤᱵᱤᱞ ᱮᱴᱟᱜ ᱯᱤᱴᱷᱟᱹ ᱥᱟᱞᱟᱜ ᱟᱢ ᱛᱩᱞᱚᱱᱟ ᱵᱟᱢ ᱛᱩᱞᱚᱱᱟ ᱫᱟᱲᱮᱭᱟᱜᱼᱟ ᱱᱤᱱᱟᱹᱜ ᱥᱤᱵᱤᱞ ᱯᱤᱴᱷᱟᱹ ᱟᱨ ᱚᱱᱟᱨᱮ ᱡᱟᱦᱟᱸ ᱢᱟᱱᱮᱯᱨᱳᱴᱤᱱ ᱵᱷᱤᱴᱟᱢᱤᱱ ᱢᱮᱱᱟᱜᱼᱟ ᱾ ᱥᱮ ᱚᱱᱟᱛᱮ ᱢᱟᱱᱮ ᱟᱹᱰᱤ ᱮᱱᱟᱨᱡᱤ ᱵᱩᱡᱩᱜᱼᱟ ᱡᱚᱢ ᱛᱟᱭᱚᱢ ᱟᱫᱚ ᱚᱱᱟ ᱾
ᱦᱳᱭ ᱚᱱᱟ ᱤᱧᱦᱚᱸ ᱠᱚᱫᱮ ᱯᱤᱴᱷᱟᱹ ᱫᱚ ᱤᱧ ᱦᱚᱧ ᱡᱚᱢ ᱟᱠᱟᱫᱟ ᱟ ᱦᱩᱰᱤᱧ ᱧᱚᱜ ᱥᱚᱢᱚᱭ
ᱦᱳᱭ ᱦᱳᱭ
ᱚᱱᱟ ᱦᱚᱸ ᱵᱟᱹᱱᱩᱜᱼᱟ ᱚᱱᱟᱨᱮ ᱡᱟᱦᱟᱸ ᱜᱩᱱ ᱢᱮᱱᱟᱜᱼᱟ ᱱᱤᱛᱚᱜ ᱦᱚᱳᱭ ᱛᱳ ᱦᱚᱸ ᱱᱮᱛᱟᱨᱟᱜ ᱡᱟᱦᱟᱸ ᱡᱚᱢᱟᱜ ᱚᱱᱟ ᱠᱚᱨᱮ ᱵᱟᱝ ᱧᱟᱢᱚᱜ ᱠᱟᱱᱟ ᱛᱟᱯᱚᱨᱮ ᱱᱚᱜᱼᱚᱭ ᱵᱟᱡᱽᱲᱟ ᱵᱟᱡᱽᱲᱟ ᱫᱚ ᱵᱚᱨᱚᱝ ᱱᱮᱛᱟᱨ ᱦᱚᱸ ᱠᱤᱪᱷᱩ ᱠᱤᱪᱷᱩ ᱡᱟᱭᱜᱟ ᱨᱮ ᱪᱟᱥᱚᱜ ᱠᱟᱱ ᱜᱮᱭᱟ ᱢᱟᱱᱮ ᱟᱹᱰᱤ ᱠᱚᱢ ᱯᱚᱨᱤᱢᱟᱱ ᱨᱮᱦᱚᱸ ᱚᱱᱟ ᱦᱚᱸ ᱪᱟᱥᱚᱜ ᱠᱟᱱ ᱜᱮᱭᱟ ᱚᱱᱟ ᱦᱚᱸ ᱡᱚᱢ ᱵᱮᱥ ᱛᱟᱯᱚᱨᱮ ᱟᱨ ᱢᱤᱫ ᱨᱚᱠᱚᱢ ᱪᱟᱣᱞᱮ ᱢᱮᱱᱟᱜᱼᱟ ᱡᱟᱦᱟᱸ ᱫᱚ ᱥᱟᱶ ᱪᱟᱣᱞᱮ ᱠᱚ ᱢᱮᱛᱟᱜ ᱠᱟᱱᱟ
ᱦᱳᱭ
ᱠᱟᱹᱴᱤᱡ ᱠᱟᱹᱴᱤᱡ ᱦᱮᱸ ᱛᱟᱞᱦᱮ ᱱᱚᱣᱟ ᱠᱚ ᱛᱟᱞᱮ ᱱᱚᱣᱟ ᱠᱚ ᱡᱩᱫᱤ ᱟᱵᱚᱨᱮᱱ ᱜᱤᱫᱽᱨᱟᱹ ᱱᱤᱛᱳᱜ ᱡᱮ ᱱᱚᱜᱼᱚᱭ ᱵᱟᱝ ᱪᱟᱥᱚᱜ ᱠᱟᱱᱟ ᱛᱟᱦᱞᱮ ᱠᱷᱟᱱ ᱱᱚᱝᱠᱟ ᱛᱮᱫᱚ ᱢᱤᱫ ᱫᱤᱱ ᱫᱚ ᱟᱵᱚ ᱛᱟᱭᱱᱚᱢ ᱡᱟᱦᱟᱸᱭ ᱯᱚᱯᱚᱝᱲᱟ ᱠᱚ ᱦᱤᱡᱩᱜᱼᱟ ᱩᱱᱠᱩᱴᱷᱮᱱ ᱫᱚ ᱱᱚᱣᱟ ᱧᱩᱛᱩᱢ ᱫᱚ ᱚᱪᱮᱱᱟᱛᱚ ᱢᱟᱱᱮ ᱧᱩᱛᱩᱢ ᱜᱮᱛᱚ ᱟᱫ ᱩᱛᱟᱹᱨᱚᱜ ᱠᱟᱱᱟ
ᱩᱱᱠᱩ ᱫᱚ ᱦᱮᱸ ᱱᱚᱣᱟ
ᱩᱱᱠᱩ ᱫᱚ ᱵᱟᱝ ᱠᱚ ᱵᱩᱡᱷᱟᱹᱣ ᱫᱟᱲᱮᱭᱟᱜᱼᱟ ᱡᱮ ᱱᱚᱝᱠᱟᱱᱟᱜ ᱚᱱᱠᱟᱱᱟᱜ ᱧᱩᱛᱩᱢ ᱢᱤᱫᱴᱮᱱ ᱡᱚᱢᱟᱜ ᱛᱟᱦᱮᱸ ᱠᱟᱱᱟ ᱞᱟᱹᱭᱛᱮ ᱟᱨᱠᱤ
ᱦᱳᱭ ᱚᱱᱟ ᱵᱩᱡᱷᱟᱹᱣ ᱵᱩᱡᱷᱟᱹᱣ ᱵᱟᱠᱚ ᱵᱩᱡᱷᱟᱹᱣ ᱛᱟᱦᱮᱸ ᱠᱟᱱᱟ ᱢᱮᱱᱛᱮ ᱦᱮᱸ
ᱚᱱᱟ ᱠᱚᱫᱚ ᱱᱤᱛᱚᱜ ᱡᱟᱦᱟᱸ ᱡᱚᱢᱟᱜ ᱠᱚ ᱧᱮᱞᱟ ᱠᱤᱢᱵᱟ ᱟᱵᱚ ᱦᱚᱸ ᱚᱱᱟ ᱠᱚᱜᱮ ᱵᱚᱱ ᱞᱟᱹᱭ ᱟᱠᱚᱣᱟ
ᱦᱳᱭ ᱦᱳᱭ
ᱟᱵᱚ
ᱱᱤᱛᱚᱜ ᱱᱚᱝᱠᱟ ᱯᱚᱨᱤᱥᱛᱤᱛᱤ ᱦᱩᱭᱩᱜ ᱠᱟᱱᱟ ᱱᱤᱛᱚᱜ ᱟᱹᱰᱤ ᱜᱟᱱ ᱜᱤᱫᱽᱨᱟᱹᱧ ᱧᱮᱞ ᱟᱠᱟᱫ ᱠᱚᱣᱟ ᱪᱤᱠᱟᱹ ᱠᱟᱛᱮᱫ ᱦᱩᱲᱩ ᱠᱷᱚᱱᱟᱜ ᱪᱟᱣᱞᱮ ᱦᱩᱭᱩᱜᱭᱳᱜᱼᱟ ᱚᱱᱟ ᱦᱚᱸᱵᱟᱠᱚ ᱵᱟᱲᱟᱭᱟ ᱢᱟᱱᱮ ᱟᱫᱚ ᱡᱚᱢᱟᱜ ᱟᱫᱚ ᱚᱱᱟ ᱢᱤᱫᱴᱮᱱ ᱠᱟᱨᱚᱱ ᱢᱟ ᱠᱟᱱ ᱜᱮᱭᱟ ᱩᱱᱠᱩ ᱫᱚ ᱥᱩᱫᱩ ᱪᱟᱣᱞᱮ ᱠᱚ ᱵᱟᱲᱟᱭᱟ ᱫᱤᱱ ᱫᱤᱱ ᱛᱮ ᱱᱚᱣᱟ ᱦᱚᱸ ᱦᱚᱲᱟᱜ ᱫᱷᱟᱨᱚᱱᱟ ᱨᱮ ᱟᱫᱚᱜᱼᱟ ᱡᱮ ᱦᱩᱲᱩ ᱠᱷᱚᱱ ᱪᱟᱣᱞᱮ ᱦᱩᱭᱩᱜ ᱠᱟᱱᱟ ᱢᱮᱱᱛᱮ ᱚᱱᱟ ᱦᱚᱸ ᱵᱟᱠᱚ ᱵᱟᱲᱟᱭᱟ ᱧᱮᱞᱟᱢ ᱚᱱᱟ ᱫᱤᱱ ᱥᱮᱴᱮᱨᱚᱜᱼᱟ ᱟᱫᱚ ᱱᱚᱝᱠᱟ ᱠᱟᱛᱮ ᱜᱮᱛᱚ ᱟᱫ ᱪᱟᱞᱟᱜ ᱠᱟᱱᱟ ᱛᱚᱵᱮ ᱱᱚᱣᱟ ᱢᱟ ᱫᱟᱠᱟ ᱨᱮᱱᱟᱜ ᱦᱩᱭᱱᱟ ᱢᱮᱱᱠᱷᱟᱱ ᱩᱛᱩ ᱨᱮᱱᱟᱜ ᱦᱚᱸ ᱚᱱᱠᱟ ᱜᱮ ᱟᱫᱚᱜ ᱠᱟᱱᱟ ᱡᱮᱢᱚᱱ ᱡᱮᱢᱚᱱ ᱯᱟᱹᱦᱤᱞ ᱩᱱᱟᱹᱜ ᱠᱚ ᱡᱚᱢᱮᱫ ᱛᱟᱦᱮᱸᱜ ᱠᱤᱫᱩᱵ ᱟᱠᱚ ᱢᱟᱴᱷᱟ ᱟᱲᱟᱜ ᱠᱚ ᱦᱮᱸ ᱚᱱᱟ ᱦᱮᱸᱥᱟᱜ ᱟᱲᱟᱜ ᱠᱚ
ᱛᱟᱯᱚᱨᱮ ᱵᱷᱟᱫᱩᱨᱤᱭᱟᱹ ᱟᱲᱟᱜ
ᱦᱮᱸ ᱵᱷᱟᱫᱩᱨᱤᱭᱟᱹ ᱟᱲᱟᱜ ᱟᱨ ᱱᱚᱣᱟ ᱮᱸᱜ ᱠᱟᱱᱟ ᱟᱲᱟᱜ ᱠᱚ ᱛᱷᱩᱨᱯᱩ ᱟᱲᱟᱜ ᱠᱚ ᱥᱤᱨᱜᱤᱴᱤ ᱟᱲᱟᱜ ᱠᱚ ᱟᱨ ᱱᱚᱣᱟ ᱵᱟᱹᱛᱩᱣᱟᱹ ᱟᱲᱟᱜ ᱵᱟᱹᱛᱩᱣᱟᱹ ᱟᱲᱟᱜ ᱢᱟᱱᱮ
ᱛᱟᱨᱯᱚᱨᱮ ᱟᱨᱚ ᱟᱨ ᱢᱤᱫ ᱨᱚᱠᱚᱢ ᱟᱲᱟᱜ ᱢᱮᱱᱟᱜᱼᱟ ᱡᱮ ᱠᱷᱟᱯᱨᱟ ᱟᱲᱟᱜ ᱠᱚ ᱢᱮᱛᱟᱜᱼᱟ
ᱦᱳᱭ ᱦᱳᱭ ᱠᱷᱟᱯᱨᱟ ᱟᱲᱟᱜ ᱚᱦᱚᱡ ᱟᱲᱟᱜ ᱚᱱᱟᱜᱮ ᱚᱦᱚᱡ ᱟᱲᱟᱜ ᱦᱮᱸ ᱦᱮᱸ
ᱦᱳᱭ ᱠᱷᱟᱯᱨᱟᱜ ᱦᱚᱞᱚᱝ ᱟᱲᱟᱜ ᱦᱮᱸ ᱢᱤᱫᱴᱮᱱ ᱦᱮᱸ ᱢᱤᱫᱴᱮᱱ ᱞᱚᱯᱚᱝ ᱟᱲᱟᱜ ᱢᱮᱱᱟᱜᱼᱟ ᱛᱟᱯᱚᱨᱮ ᱦᱩᱭᱩᱜ ᱠᱟᱱᱟ ᱴᱷᱩᱭᱟᱹ ᱟᱲᱟᱜ
ᱦᱳᱭ
ᱴᱷᱩᱸᱭᱟᱹᱜ ᱟᱲᱟᱜ ᱢᱤᱫᱴᱮᱱ ᱢᱮᱱᱟᱜᱼᱟ ᱡᱟᱦᱟᱸ ᱫᱚ ᱦᱳᱭ ᱦᱮᱸ ᱢᱩᱡ ᱟᱲᱟᱜ ᱪᱟᱨᱮᱡ ᱟᱲᱟᱜ
ᱦᱳᱭ ᱱᱚᱣᱟ ᱠᱚᱫᱚ ᱱᱚᱣᱟ ᱠᱚᱫᱚ ᱟᱫᱚ ᱱᱤᱛᱳᱜ ᱟᱨ ᱢᱤᱫᱴᱮᱡ ᱥᱤᱧ ᱟᱲᱟᱜ ᱦᱮᱸ ᱜᱟᱨᱩᱱᱰᱤ ᱟᱲᱟᱜ ᱢᱤᱫᱴᱮᱱ ᱥᱤᱧ ᱤᱡ ᱥᱤᱧ ᱟᱲᱟᱜ ᱢᱮᱱᱟᱜᱼᱟ
ᱦᱮᱸ ᱥᱤᱧ ᱟᱲᱟᱜ ᱟᱨᱚ ᱱᱚᱜ-ᱚᱭ ᱱᱚᱜ-ᱚᱭ ᱡᱮ ᱢᱤᱫᱴᱮᱱ ᱚᱱᱟ ᱦᱚᱸᱠᱚ ᱡᱚᱢ ᱛᱟᱦᱮᱱ ᱜᱮᱭᱟ ᱥᱮᱛᱟ ᱠᱟᱴᱟ ᱟᱲᱟᱜ
ᱦᱳᱭ ᱦᱳᱭ ᱦᱳᱭ ᱥᱮᱛᱟ ᱠᱟᱴᱟ ᱟᱲᱟᱜ ᱴᱷᱤᱠ
ᱥᱮᱛᱟ ᱠᱟᱴᱟ ᱟᱲᱟᱜ ᱦᱮᱸ ᱟᱨ ᱪᱩᱸᱰᱩᱜ ᱟᱲᱟᱜ ᱤᱭᱟᱹ ᱥᱚᱨᱤ ᱚᱱᱟ ᱠᱟᱱᱟ ᱟᱲᱟᱜ ᱜᱮ ᱚᱱᱠᱟᱱᱟᱜ ᱜᱮ ᱥᱮᱢ ᱧᱚᱜ ᱜᱮᱭᱟ ᱠᱟᱱᱟ ᱟᱲᱟᱜ ᱞᱮᱠᱟᱜᱮ ᱢᱮᱱᱠᱷᱟᱱ ᱚᱱᱟ ᱨᱮᱱᱟᱜ ᱥᱟᱠᱟᱢ ᱫᱚ ᱱᱟᱱᱦᱟ ᱧᱚᱜ ᱧᱚᱜ ᱚᱱᱟ ᱪᱟᱺᱰᱩᱜ ᱟᱲᱟᱜ ᱠᱚ ᱢᱮᱛᱟᱜᱼᱟ
ᱟᱪᱪᱷᱟ ᱟᱪᱪᱷᱟ ᱚᱱᱟ ᱫᱚ ᱦᱮᱸ ᱪᱩᱸᱰᱩᱜ ᱟᱲᱟᱜ ᱫᱚ ᱱᱚᱛᱮ ᱟᱞᱮ ᱥᱮᱫ ᱫᱚ ᱡᱟᱹᱱᱤᱡ ᱵᱟᱹᱱᱩᱜ ᱦᱮᱸ ᱦᱮᱸ
ᱟᱪᱪᱷᱟ ᱚᱱᱟ ᱦᱚᱸ ᱚᱱᱠᱟᱱ ᱡᱟᱭᱜᱟ ᱡᱟᱦᱟᱸ ᱞᱮᱠᱟᱱ ᱡᱟᱭᱜᱟ ᱨᱮ ᱠᱟᱱᱟ ᱟᱲᱟᱜ ᱟᱲᱟᱜᱚᱜᱼᱟ ᱚᱱᱟ ᱠᱚ ᱡᱟᱭᱜᱟ ᱨᱮᱜᱮ ᱪᱩᱸᱰᱩᱜ ᱟᱲᱟᱜ ᱦᱚᱸ ᱟᱲᱟᱜᱚᱜᱼᱟ ᱟᱨᱚ ᱢᱤᱫ ᱨᱚᱠᱚᱢ ᱠᱚ ᱢᱮᱛᱟᱜᱼᱟ ᱡᱮ ᱜᱩᱰᱩ ᱟᱲᱟᱜ
ᱟᱪᱪᱷᱟ ᱚᱱᱟ ᱫᱚ ᱜᱩᱰᱩ ᱞᱮᱠᱟ ᱠᱟᱹᱴᱤᱡᱼᱠᱟᱹᱴᱤᱡ-ᱟ ᱦᱮᱸ ᱦᱮᱸ
ᱵᱟᱝ ᱚᱱᱟ ᱫᱚ ᱱᱟᱲᱤᱜᱼᱟ ᱟᱨᱠᱤ ᱫᱟᱨᱮ ᱛᱮ
ᱦᱳ
ᱱᱟᱲᱤᱜ-ᱟ ᱦᱮᱸ ᱟᱫᱚ ᱱᱚᱣᱟ ᱡᱩᱫᱤ ᱟᱵᱚ ᱵᱟᱵᱚᱱ ᱡᱚᱢᱟ ᱠᱤᱝᱵᱟ ᱵᱟᱵᱚᱱ ᱡᱚᱢᱮᱫᱟ ᱵᱟᱵᱚᱱ ᱡᱚᱢᱟ ᱫᱚ ᱵᱟᱝ ᱵᱟᱝ ᱜᱮᱵᱚᱱ ᱡᱚᱢ ᱮᱫᱟ ᱢᱮᱱ ᱜᱟᱱᱚᱜᱼᱟ ᱡᱟ ᱠᱤᱪᱷᱩ ᱟᱛᱳ ᱚᱲᱟᱜ ᱨᱮᱱ ᱦᱚᱲ ᱫᱚ ᱡᱩᱫᱤᱭᱳ ᱚᱱᱟ ᱠᱟᱱᱟ ᱟᱲᱟᱜ ᱥᱤᱨᱜᱤᱴᱤ ᱟᱲᱟᱜ ᱫᱚᱠᱚ ᱡᱚᱢ ᱮᱫᱟ
ᱡᱚᱢ ᱮᱫᱟ ᱠᱚ ᱵᱟᱡᱟᱨ ᱨᱮᱫᱚ ᱚᱱᱟ ᱮᱠᱫᱚᱢ ᱵᱟᱝ ᱦᱮᱸ ᱟᱫᱚ ᱟᱹᱛᱩ ᱚᱲᱟᱜ ᱦᱮᱸ ᱱᱮᱛᱟᱨ ᱫᱚ ᱢᱟᱴᱷᱟ ᱟᱲᱟᱜ ᱫᱚ ᱡᱚᱡᱚ ᱡᱚᱡᱚ ᱥᱤᱵᱤᱞᱟ ᱵᱮᱨᱮᱞ ᱛᱮᱦᱚᱸ ᱠᱚ ᱡᱚᱢᱟ ᱢᱟᱴᱷᱟ ᱟᱲᱟᱜ ᱫᱚ ᱤᱧ ᱡᱚᱢ ᱵᱟᱲᱟᱣ ᱠᱟᱫᱤᱧ ᱵᱩᱨᱩ ᱨᱮ ᱧᱟᱢᱚᱜ-ᱟ ᱛᱚ ᱦᱮᱸ ᱡᱚᱡᱟ ᱡᱚᱡᱚ ᱥᱤᱵᱤᱞᱟ ᱟᱫᱚ ᱚᱱᱟ ᱠᱚᱫᱚ ᱢᱟᱴᱷᱟ ᱟᱲᱟᱜ ᱠᱚᱢᱟ ᱵᱟᱝ ᱜᱮᱠᱚ ᱡᱚᱢᱫᱟ ᱦᱮᱸᱥᱟᱜ ᱟᱲᱟᱜ ᱦᱚᱸ ᱵᱟᱠᱚ ᱡᱚᱢ ᱮᱫᱟ ᱱᱮᱛᱟᱨ ᱟᱫᱚ ᱱᱚᱜᱼᱚᱭ ᱡᱮ ᱮᱸ ᱦᱚᱲ ᱵᱟᱝ ᱠᱚ ᱡᱚᱢᱮᱫᱼᱟ ᱟᱨ ᱱᱮᱛᱟᱨ ᱫᱚ ᱱᱚᱣᱟ ᱠᱚ ᱦᱮᱸᱥᱟᱜ ᱟᱲᱟᱜ ᱫᱚ ᱧᱟᱢᱚᱜ ᱜᱮᱭᱟ ᱢᱮᱱᱠᱷᱟᱱ ᱢᱟᱴᱷᱟ ᱟᱲᱟᱜ ᱠᱚᱫᱚ ᱧᱟᱢᱚᱜ ᱟᱹᱰᱤ ᱢᱩᱥᱠᱤᱞ ᱜᱮᱭᱟ ᱵᱟᱝ ᱧᱟᱢᱚᱜ ᱞᱟᱹᱜᱤᱫᱚᱜᱼᱟ ᱦᱮᱸ ᱟᱫᱚ ᱟᱫ ᱪᱟᱞᱟᱜ ᱠᱟᱱᱟ ᱞᱚᱯᱚᱝ ᱟᱲᱟᱜ ᱦᱚᱸ ᱟᱫ ᱪᱟᱞᱟᱜ ᱠᱟᱱᱟ ᱞᱚᱯᱚᱝ ᱟᱲᱟᱜ ᱠᱚᱦᱚᱸ ᱟᱫᱚ ᱥᱩᱫᱩ
ᱱᱚᱜᱼᱚᱭᱱ ᱟᱥᱚᱞ ᱱᱚᱜᱼᱚᱭ ᱡᱮ ᱡᱟᱦᱟᱸ ᱟᱵᱚ ᱵᱚᱱ ᱮᱠᱮᱵᱚᱨᱮ ᱵᱚᱱ ᱧᱩᱢ ᱵᱟᱲᱟᱭᱟ ᱠᱟᱱᱛᱷᱟ ᱟᱲᱟᱜ᱾ ᱱᱮᱛᱟᱨ ᱠᱤ ᱦᱚᱲ ᱠᱟᱱᱛᱷᱟ ᱟᱲᱟᱜ ᱠᱚ ᱡᱚᱢ ᱮᱫᱟ? ᱞᱟᱦᱟ ᱛᱮᱫᱚ ᱢᱤᱫ ᱚᱠᱛᱚ ᱛᱚ ᱛᱟᱦᱮᱸ ᱠᱟᱱᱟ ᱡᱮ ᱠᱟᱱᱛᱷᱟ ᱟᱲᱟᱜ ᱦᱚᱲ ᱥᱚᱲᱮ ᱠᱟᱛᱮᱜ ᱠᱚ ᱡᱚᱢᱮᱫ ᱛᱟᱦᱮᱱᱟ ᱚᱱᱟᱜᱮ ᱦᱮ ᱡᱮ ᱚᱱᱟ ᱩᱛᱩ ᱵᱟᱝ ᱞᱟᱜᱟᱜᱼᱟ ᱠᱟᱱᱛᱷᱟ ᱟᱲᱟᱜ ᱜᱮ ᱥᱚᱲᱮ ᱠᱟᱛᱮ ᱡᱚᱢ ᱢᱟ ᱚᱱᱟ ᱢᱚᱛᱚᱡ ᱜᱮ ᱦᱮᱸ ᱛᱤᱠᱤ ᱠᱮᱫᱟᱭ ᱫᱟᱠᱟᱭ ᱢᱮᱥᱟᱞ ᱟᱫᱟ ᱥᱚᱲᱮ ᱠᱮᱫᱟᱭ ᱟᱨ ᱨᱟᱹᱥᱩᱱ ᱟᱛᱮᱜ ᱨᱚᱝ ᱠᱮᱫᱟ ᱦᱩᱭ ᱮᱱᱟ ᱵᱮᱥ
ᱮᱠᱫᱚᱢ ᱱᱚᱝᱠᱟ ᱠᱟᱛᱮᱫ ᱜᱮ ᱠᱚ ᱡᱚᱢ ᱟᱠᱟᱫᱟ ᱱᱮᱛᱟᱨ ᱫᱚ ᱟᱫᱚ ᱱᱚᱶᱟ ᱱᱤᱛᱚᱜ ᱜᱮᱥᱮ ᱧᱩᱛᱩᱢ ᱵᱚᱱ ᱵᱟᱲᱟᱭᱮᱫᱼᱟ ᱟᱵᱚ ᱯᱚᱨᱮᱨ ᱡᱟᱦᱟᱸᱭ ᱯᱚᱯᱚᱝᱲᱟ ᱠᱚ ᱫᱟᱨᱟᱭᱟ ᱱᱩᱠᱩ ᱫᱚ ᱦᱟᱸᱜ ᱱᱚᱣᱟ ᱨᱮᱱᱟᱜ ᱧᱩᱛᱩᱢ ᱦᱚᱸ ᱵᱟᱠᱚ ᱟᱸᱡᱚᱢᱟ
ᱦᱩᱸ ᱵᱟᱦ ᱵᱟᱦ
ᱡᱟᱦᱟᱸ ᱛᱤᱥ ᱡᱟᱦᱟᱸ ᱠᱚᱨᱮ ᱥᱟᱶᱦᱮᱫ ᱠᱚᱨᱮ ᱠᱚ ᱯᱟᱲᱦᱟᱣ ᱧᱟᱢ ᱠᱷᱟᱱ ᱥᱮᱨᱮᱧ ᱠᱚᱨᱮ ᱠᱚ
ᱦᱚᱭ ᱟᱫᱚ ᱟᱫᱚ ᱱᱚᱶᱟ ᱟᱹᱲᱟᱹ ᱠᱚᱜᱮ ᱛᱚ ᱟᱫᱚᱜ ᱠᱟᱱᱟ ᱟᱨ ᱢᱤᱫᱴᱮᱱ ᱪᱮᱫ? ᱠᱷᱩᱛᱤ ᱦᱩᱭᱩᱜ ᱠᱟᱱᱟ ᱚᱱᱟ ᱫᱚ ᱦᱩᱭᱩᱜ ᱠᱟᱱᱟ ᱩᱱᱠᱩ ᱢᱟ ᱡᱚᱢ ᱢᱟ ᱵᱟᱝ ᱜᱮᱠᱚ ᱧᱟᱢᱮᱫ ᱴᱷᱤᱠ ᱜᱮᱭᱟ ᱢᱮᱱᱠᱷᱟᱱᱸ ᱟᱵᱚ ᱢᱤᱫ ᱢᱤᱫᱴᱮᱱ ᱟᱵᱚ ᱯᱟᱹᱨᱥᱤ ᱨᱮᱱᱟᱜ ᱢᱤᱫᱴᱮᱱ ᱟᱹᱲᱟᱹ ᱟᱜ ᱪᱟᱞᱟᱜ ᱠᱟᱱᱟ
ᱟᱫ ᱪᱟᱞᱟᱜ ᱠᱟᱱᱟ ᱦᱚᱭ ᱱᱚᱶᱟ ᱠᱚᱫᱚ ᱟᱫ ᱪᱟᱞᱟᱜ ᱠᱟᱱᱟ ᱮᱠᱫᱚᱢ
ᱟᱫᱜᱮ ᱚᱱᱟ ᱫᱚ ᱟᱫ ᱜᱮᱠᱚ ᱢᱮᱛᱟᱜᱼᱟ ᱡᱮᱦᱮᱛᱩ ᱵᱟᱢ ᱧᱩᱢ ᱧᱟᱢᱟ ᱦᱮᱸ
ᱮᱠᱫᱚᱢ ᱮᱠᱫᱚᱢ ᱡᱮᱦᱮᱛᱩ ᱥᱩᱫᱷᱩ ᱡᱚᱢᱟᱜ ᱫᱚ ᱵᱟᱝ ᱟᱫᱚᱜ ᱠᱟᱱᱟ ᱱᱚᱣᱟ ᱥᱟᱶᱛᱮ ᱢᱤᱫᱴᱮᱡ ᱯᱟᱹᱨᱥᱤ ᱦᱚᱸ ᱟᱫᱚᱜ ᱨᱮᱱᱟᱜ ᱰᱟᱦᱟᱨ ᱥᱮᱫ ᱢᱚᱦᱰᱟᱜ ᱠᱟᱱᱟ ᱚᱱᱟ ᱠᱚ ᱟᱹᱰᱤ ᱜᱟᱱ ᱟᱱᱟᱴ ᱮᱴᱠᱮᱴᱚᱬᱮ ᱪᱟᱞᱟᱣ ᱤᱫᱤᱜ ᱠᱟᱱ ᱜᱮᱭᱟ ᱟᱫᱚ ᱱᱚᱶᱟ ᱫᱚ ᱩᱱᱨᱮᱜᱮ ᱥᱚᱞᱦᱮ ᱜᱟᱱᱚᱜᱼᱟ᱾ ᱛᱤᱱᱨᱮ ᱚ ᱱᱤᱛᱚᱜ ᱵᱚᱱ ᱵᱮᱣᱦᱟᱨᱟ ᱱᱚᱣᱟ ᱠᱚ ᱟᱲᱟᱜ ᱵᱚᱱ ᱫᱤᱱᱟᱹᱢ ᱫᱤᱱ ᱨᱮᱱᱟᱜ ᱡᱚᱢ ᱨᱮᱵᱚᱱ ᱟᱹᱜᱩᱭᱟ ᱱᱚᱝᱠᱟᱱᱟᱜ ᱵᱷᱩᱛᱢᱩᱨᱤ ᱦᱩᱲᱩ ᱠᱚ ᱪᱟᱥ ᱠᱟᱛᱮᱜ ᱫᱟᱠᱟ ᱠᱟᱛᱮᱫ ᱡᱚᱢ ᱨᱮᱱᱟᱜ ᱪᱚᱞ ᱨᱮᱵᱚᱱ ᱟᱹᱜᱩᱭᱟ ᱛᱟᱦᱞᱮ ᱠᱷᱟᱱ ᱜᱮ ᱚᱱᱟ ᱠᱚ ᱟᱲᱟᱝᱚᱜᱼᱟ ᱟᱫᱚ ᱚᱱᱟ ᱠᱚ ᱟᱹᱲᱟᱹ ᱦᱚᱸ ᱡᱤᱣᱮᱫ ᱛᱟᱦᱮᱱᱟ᱾ ᱦᱚᱭ
ᱴᱷᱤᱠ ᱜᱮᱭᱟ ᱟᱫᱚ ᱛᱤᱦᱤᱧ ᱱᱤᱛᱚᱜ ᱫᱚ ᱱᱚᱝᱠᱟ ᱜᱮᱞᱟᱝ ᱟᱞᱚᱪᱚᱱᱟᱭᱟ ᱟᱨᱦᱚᱸ
ᱦᱚᱭ ᱮᱠᱫᱚᱢ ᱦᱚᱭ ᱦᱚᱭ ᱴᱷᱤᱠ ᱜᱮᱭᱟ ᱛᱟᱦᱞᱮ ᱢᱟ